ᱠᱟᱴᱟᱱ ᱮᱱ ᱫᱳ ᱦᱚᱸ ᱢᱮᱱᱫᱟᱞᱤᱧ ᱡᱚᱦᱟᱨ ᱜᱮ᱾
ᱦᱮᱸ ᱡᱚᱦᱟᱨ ᱜᱮ᱾
ᱟᱵᱤᱱ ᱫᱚ ᱱᱟᱯᱟᱭ ᱵᱟᱲᱟ ᱜᱮᱭᱟᱵᱤᱱ ᱥᱮ᱾
ᱦᱮᱸ ᱱᱟᱯᱟᱭ ᱵᱟᱲᱟ ᱜᱮ ᱟᱯᱮᱜᱮ ᱚᱠᱟᱮ ᱞᱮᱠᱟ ᱢᱮᱱᱟᱜ ᱯᱮᱭᱟ ᱱᱤᱛᱚᱜ ᱜᱮᱼᱼ
ᱦᱳᱭ ᱱᱤᱛ ᱞᱮᱠᱟ ᱫᱚ ᱱᱟᱦᱜ ᱟᱞᱮ ᱦᱮ ᱟᱹᱞᱤᱧ ᱦᱚᱸ ᱱᱟᱯᱟᱭ ᱜᱮ ᱥᱟᱶᱛᱮ ᱥᱟᱱᱟᱢ ᱚᱲᱟᱜ ᱦᱚᱲ ᱱᱟᱹᱭᱜᱮ ᱱᱟᱯᱟᱭᱼᱼ ᱱᱟᱯᱟᱭ ᱜᱮ ᱢᱮᱱᱟᱜ ᱟᱠᱟᱫ ᱞᱮᱭᱟ᱾ ᱟᱨ ᱟᱥᱚᱜ ᱟᱹᱞᱤᱧ ᱵᱟᱝᱢᱟ ᱥᱟᱱᱟᱢ ᱢᱟᱹᱱᱢᱤ ᱱᱟᱹᱭᱜᱮ ᱱᱟᱯᱟᱭ ᱜᱮᱵᱚᱱ ᱛᱟᱦᱮᱱ ᱢᱟ ᱥᱮ ᱪᱮᱫ ᱵᱮᱱ ᱞᱟᱹᱭᱟ?
ᱦᱮᱸ ᱮᱠᱫᱚᱢ ᱪᱮᱫᱟᱜ ᱵᱟᱝ᱾
ᱦᱳᱭ ᱟᱨ ᱢᱮᱱᱫᱟ ᱱᱤᱛ ᱫᱮ ᱞᱮᱠᱟ ᱫᱚ ᱱᱟᱦᱟᱜ ᱪᱮᱫ ᱠᱚᱵᱮᱱ ᱪᱤᱠᱟᱹᱭ ᱜᱮᱭᱟ?
ᱪᱮᱫ ᱵᱮᱱ ᱞᱟᱹᱭᱮᱫᱟ?
ᱢᱮᱱᱮᱜᱼᱟ ᱞᱤᱧ ᱱᱤᱛ ᱞᱮᱠᱟ ᱫᱚ ᱱᱟᱦᱟᱸᱜ ᱪᱮᱫ ᱜᱮᱵᱮᱱ ᱪᱤᱠᱟᱹᱭᱟ?
ᱪᱮᱫ ᱵᱮᱱ ᱞᱟᱹᱭᱫᱟ ᱟᱨ ᱢᱤᱫᱟ ᱞᱟᱹᱭ ᱵᱮᱱ?
ᱦᱚᱸ ᱢᱮᱱᱫᱟᱞᱤᱧ ᱱᱤᱛ ᱫᱚᱦᱟᱸᱜ ᱪᱮᱫ ᱠᱚᱵᱮᱱ ᱪᱤᱠᱟᱹᱭ ᱜᱮᱭᱟ?
ᱚ ᱱᱤᱛᱚᱜ ᱫᱚ ᱚᱸᱜᱼᱚᱭ ᱛᱞᱤᱧ ᱫᱩᱲᱩᱵ ᱵᱟᱲᱟᱟᱣ ᱟᱠᱟᱱᱟ ᱪᱮᱫ ᱦᱚᱸ ᱵᱟᱹᱞᱤᱧ ᱪᱤᱠᱟᱹᱭᱫᱟ?
ᱟᱪᱪᱷᱟ ᱟᱪᱪᱷᱟ᱾
ᱟᱯᱮᱜ ᱜᱮ ᱪᱮᱫ ᱠᱚᱯᱮ ᱪᱤᱠᱟᱹᱭᱫᱟ?
ᱦᱚᱸ ᱢᱮᱱᱫᱚ ᱱᱤᱛᱚᱜ ᱱᱟᱦᱟᱜ ᱚᱱᱠᱟᱜᱮ ᱢᱟᱴᱷ? ᱥᱮᱱ ᱦᱮᱡ ᱠᱟᱛᱮᱫ ᱠᱟᱹᱴᱤᱡ ᱨᱚᱲ ᱵᱟᱲᱟ ᱦᱳᱭᱱᱟ ᱜᱟᱛᱮ ᱠᱚ ᱥᱟᱞᱟᱜ ᱛᱮ ᱟᱨᱼᱼ ᱯᱷᱳᱱ ᱠᱷᱟᱴᱟ ᱠᱟᱛᱮᱫ ᱱᱟᱦᱟᱜ ᱱᱤᱛᱚᱜ ᱚᱲᱟᱜ ᱥᱮᱱ ᱜᱮ ᱪᱟᱞᱟᱜ ᱦᱩᱭᱩᱜ ᱠᱟᱱᱟ᱾
ᱚᱻ
ᱦᱮᱸ ᱟᱨ ᱢᱮᱱᱫᱚ ᱟᱵᱚᱣᱟᱜ ᱡᱟᱦᱟᱸ᱾ ᱟᱥᱟᱲ ᱵᱚᱸᱜᱟ ᱨᱮᱱᱟᱜ ᱠᱟᱹᱢᱤ ᱠᱟᱹᱥᱱᱤ ᱢᱮᱱᱫᱚ ᱱᱚᱜᱼᱱᱟ ᱦᱩᱲᱩᱼᱼ ᱨᱚᱦᱚᱭ ᱠᱚᱫᱚ ᱱᱟᱦᱟᱜ ᱮᱛᱚᱦᱚᱵ ᱦᱩᱭ ᱠᱟᱱ ᱜᱮᱭᱟ ᱥᱮ ᱟᱹᱣᱨᱤᱯᱮ ᱮᱛᱚᱦᱚᱵ ᱜᱮᱭᱟ?
ᱟᱹᱣᱨᱤ ᱞᱮ ᱮᱛᱚᱦᱚᱵᱟ ᱚᱦᱚᱸᱜᱼᱚᱭ ᱛᱚ ᱫᱟᱜ ᱡᱟᱹᱲᱤ ᱠᱚᱜᱮ ᱩᱠᱩᱨ? ᱪᱟᱸᱫ ᱵᱚᱸᱜᱟ ᱩᱠᱚᱨᱮ ᱫᱟᱭᱟ ᱟᱵᱚᱱ ᱠᱟᱱᱟ᱾ ᱫᱟᱜ ᱡᱟᱹᱲᱤ ᱵᱟᱝ ᱦᱚᱛᱮᱡ ᱛᱮ ᱟᱞᱮ ᱦᱚᱸ ᱨᱚᱦᱚᱭ ᱫᱚ ᱟᱹᱣᱨᱤ ᱞᱮ ᱫᱷᱩᱨᱟᱹᱜᱼᱟ ᱱᱤᱛᱚᱝ ᱫᱷᱟᱹᱵᱤᱡ ᱛᱮ
ᱦᱳᱭ ᱥᱟᱹᱨᱤᱜᱮ ᱟᱹᱰᱤ ᱟᱭᱢᱟ ᱟᱭᱢᱟ ᱡᱟᱭᱟ ᱨᱮᱫᱚ ᱟᱸᱡᱚᱢᱚᱜ ᱠᱟᱱᱟᱼᱼ ᱵᱟᱝᱢᱟ ᱟᱹᱰᱤ ᱡᱟᱹᱥᱛᱤ ᱜᱮ ᱡᱟᱹᱜᱤᱭᱮᱫ ᱛᱮ ᱱᱟᱦᱟᱸᱜ ᱨᱚᱦᱚᱭ ᱠᱚᱫᱚ ᱠᱚ ᱪᱩᱠᱟᱩᱣᱼᱼ ᱩᱛᱟᱹᱨᱮᱜᱼᱟ᱾
ᱦᱳᱭ ᱦᱚᱸ ᱟᱹᱞᱤᱧ ᱦᱚᱸ ᱚᱱᱠᱟ ᱫᱚᱞᱤᱧ ᱟᱸᱡᱚᱢ ᱠᱮᱫ ᱜᱮᱭᱟ ᱢᱟᱱᱮ᱾ ᱟᱫᱚᱢ ᱟᱫᱚᱢ ᱡᱟᱭᱜᱟ ᱨᱮᱫᱚ ᱢᱟᱱᱮ ᱟᱫᱚᱢ ᱦᱚᱲ ᱫᱚᱠᱚ ᱮᱛᱚᱦᱚᱵ ᱠᱟᱫᱟ ᱟᱫᱚᱢ ᱦᱚᱲ ᱫᱚᱠᱚᱼᱼ ᱥᱟᱹᱨᱫᱤᱭ ᱠᱟᱫᱟ ᱟᱫᱚᱢ ᱦᱚᱲ ᱫᱚᱠᱚ ᱢᱩᱪᱟᱹᱫ ᱤᱫᱤᱫᱟ᱾ ᱟᱥᱚᱞᱮ ᱚᱱᱟ ᱠᱚᱨᱮ ᱫᱚ ᱢᱟᱱᱮ ᱫᱟᱜ ᱫᱟᱜ ᱮ ᱧᱟᱢ ᱠᱟᱫ ᱛᱟᱠᱼᱼ ᱠᱣᱭᱟ ᱛᱚ ᱢᱟᱱᱮ ᱚᱸᱰᱮᱱᱟᱜ ᱩᱱᱠᱩᱣᱟᱜ ᱦᱟᱥᱟ ᱫᱚ ᱡᱟᱹᱱᱤᱡ ᱢᱟᱱᱮ ᱟᱨᱠᱤ ᱱᱟᱥᱮᱱᱟᱜ ᱫᱟᱜ ᱛᱮᱜᱮ ᱫᱟᱜᱚᱜᱼᱟ᱾
ᱦᱳᱭ
ᱦᱮᱸ ᱥᱮ ᱵᱟᱝ ᱦᱳᱭ
ᱦᱳᱭ ᱟᱫᱚ ᱢᱮᱱᱫᱚ ᱟᱞᱮ ᱫᱤᱥᱚᱢ ᱦᱚᱸ ᱱᱟᱦᱟᱜ ᱚᱱᱠᱟᱜ ᱜᱮ ᱥᱮᱨᱢᱟ ᱡᱟᱹᱲᱤ᱾ ᱵᱟᱝᱼᱛᱮ ᱱᱟᱦᱟᱜ ᱮᱠᱟᱞᱜᱮ ᱪᱟᱥ ᱫᱚ ᱟᱹᱣᱨᱤ ᱞᱮ ᱮᱛᱚᱦᱚᱵ ᱫᱟᱲᱮᱭᱟᱜᱼᱟ ᱟᱨᱼᱼ ᱟᱵᱚ ᱥᱟᱱᱟᱢ ᱢᱟᱹᱱᱢᱤ ᱵᱚᱱ ᱵᱟᱲᱟᱭᱟ ᱡᱮ ᱟᱥᱟᱲ ᱵᱚᱸᱜᱟᱫᱚ ᱟᱵᱚᱼᱼ ᱟᱨ ᱚᱱᱠᱟᱱᱟᱜ ᱢᱤᱫᱴᱤᱡ ᱠᱟᱹᱢᱤ ᱠᱟᱹᱥᱱᱤ ᱢᱮᱱᱟᱜ ᱛᱟᱵᱚᱱᱟ ᱢᱮᱱᱫᱚ ᱱᱚᱜᱼᱚᱱᱟ᱾ ᱦᱩᱲᱩ ᱨᱚᱦᱚᱭ ᱠᱚ ᱥᱮ ᱚᱱᱟ ᱵᱟᱵᱚᱫ ᱛᱮᱜᱮ ᱦᱟᱜ ᱟᱹᱰᱤ ᱟᱭᱢᱟ ᱟᱭᱢᱟ ᱦᱚᱲ ᱱᱤᱛᱚᱜ ᱫᱚ ᱠᱷᱮᱛ ᱵᱟᱹᱫᱽ ᱨᱮᱜᱮ ᱱᱟᱦᱟᱜ ᱵᱤᱡᱤ ᱢᱮᱱᱟᱜ ᱵᱚᱱᱟ ᱦᱳᱭ ᱛᱚᱼᱼ ᱱᱤᱛᱚᱜ ᱦᱳᱭᱛᱳ ᱥᱮᱨᱢᱟ ᱡᱟᱹᱲᱤ ᱵᱟᱝ ᱧᱩᱨᱦᱩᱜ ᱠᱟᱱ ᱨᱮᱦᱚᱸ ᱮᱱᱛᱮ ᱨᱮᱦᱚᱸᱱᱟᱜ ᱟᱵᱚ, ᱠᱷᱮᱛ ᱵᱟᱹᱫᱽ ᱨᱮᱦᱟᱜ ᱟᱹᱰᱤ ᱟᱭᱢᱟ ᱟᱭᱢᱟ ᱦᱚᱲ ᱵᱚᱱ ᱠᱟᱹᱢᱤ ᱠᱟᱹᱥᱱᱤᱭᱮᱼᱟ ᱥᱮ ᱪᱮ? ᱦᱮᱸ
ᱮᱠᱫᱚᱢ ᱪᱮᱫᱟᱜ ᱵᱟᱝ ᱦᱟᱱᱮ ᱞᱟᱹᱭ ᱜᱟᱱᱚᱜᱼᱟ ᱡᱮ ᱡᱚᱠᱷᱚᱱ ᱠᱷᱚᱱ ᱟᱵᱚ ᱛᱚᱞᱟ ᱵᱚᱱ ᱜᱤᱰᱤ ᱠᱟᱜᱼᱟ᱾ ᱚᱱᱟ ᱯᱚᱨᱮ ᱠᱷᱚᱱ ᱜᱮ, ᱟᱵᱩ ᱫᱚ ᱠᱷᱮᱛ ᱨᱮᱱᱟᱜ ᱫᱚ ᱥᱟᱱᱟᱢ ᱞᱮᱠᱟᱱ ᱠᱟᱹᱢᱤ ᱜᱮ ᱵᱚᱱ ᱠᱟᱹᱢᱤ ᱵᱚᱱ ᱫᱷᱩᱨᱟᱹᱣ ᱠᱟᱱᱟ, ᱡᱟᱦᱟᱸ ᱞᱮᱠᱟ ᱩᱸ ᱠᱷᱮᱛ ᱠᱚ ᱟᱨᱠᱤ ᱥᱟᱯ- -ᱯᱷᱟ ᱵᱷᱤᱛᱟᱹᱢᱟ ᱟᱲᱮ ᱠᱚᱢ ᱥᱟᱯᱷᱟ, ᱟ ᱫᱟᱯᱚᱨᱮ ᱟᱲᱮ ᱨᱮ ᱡᱟᱦᱟ ᱡᱷᱩᱲ ᱠᱚ ᱛᱟᱦᱮᱱ ᱜᱮᱭᱟ, ᱛᱟᱯᱚᱨᱮ ᱚᱱᱟ ᱥᱟᱶᱛᱮ ᱫᱟᱨᱮ ᱨᱮᱱᱟᱜ ᱢᱟᱱᱮ ᱢᱟᱹᱱ ᱡᱟᱹᱥᱛᱤ ᱠᱟᱭ ᱛᱮᱜᱮ ᱟᱵᱚ ᱟᱫᱚ ᱫᱤᱥᱚᱢ ᱱᱟᱜ ᱠᱷᱮᱛ ᱠᱚᱫᱚ ᱧᱮᱞᱚᱜᱼᱟ, ᱡᱮ ᱠᱷᱮᱛ ᱩᱸ ᱟᱲᱮ ᱨᱮ ᱫᱚᱢᱮ ᱫᱟᱨᱮ ᱛᱟᱦᱮᱱᱟ, ᱛᱚ ᱫᱟᱨᱮ ᱟᱸ ᱩᱸ ᱰᱟᱹᱨ ᱛᱮ ᱢᱟᱱᱮ ᱩᱸ ᱜᱟᱹᱪᱷᱤ ᱠᱚ ᱥᱮ ᱚᱱᱟ ᱥᱟᱶᱛᱮ ᱡᱚᱠᱷᱚᱱ ᱦᱩᱲᱩ ᱵᱚᱱ ᱨᱚᱦᱚᱭ ᱜᱮᱭᱟ, ᱚᱱᱟ ᱠᱚ ᱟᱣᱛᱟᱭ, ᱟᱣᱛᱟᱭ, ᱟᱣᱛᱟ, ᱟᱭ-ᱟᱭ ᱩᱢᱩᱞ ᱜᱮᱭᱟᱭ ᱛᱚ ᱚᱱᱟ ᱞᱟᱹᱜᱤᱜ ᱛᱮ ᱟᱸ ᱢᱟ ᱫᱟᱜ ᱫᱟᱨᱮ ᱰᱟᱹᱨ ᱠᱚᱦᱚᱸ ᱵᱚᱱ ᱢᱟᱜᱽ ᱜᱮᱭᱟ ᱦᱟ᱾ ᱛᱚ ᱚᱝᱠᱟ ᱠᱟᱹᱢᱤ ᱠᱚᱠᱚ ᱫᱷᱩᱨᱟᱹᱣ ᱠᱟᱱ ᱜᱮᱭᱟ ᱢᱮᱱᱠᱷᱟᱱ ᱱᱚᱜᱼᱚᱸᱭ ᱫᱟᱜ ᱨᱮᱱᱟᱜ ᱜᱮᱛᱚ ᱠᱚ ᱴᱷᱤᱠ-ᱴᱷᱤᱠᱟᱹᱱ ᱵᱟᱹᱱᱩᱜᱼᱟ᱾
ᱛᱟᱦ ᱦᱳᱭ᱾ ᱟ ᱢᱮᱱᱫᱚ ᱱᱮᱛᱟᱨᱟᱜ, ᱟᱵᱚᱶᱟᱜ ᱢᱮᱱᱫᱚ ᱟᱹᱰᱤ-ᱟᱹᱰᱤ, ᱟᱭᱢᱟ-ᱟᱭᱢᱟ ᱟᱸ ᱵᱷᱟᱴᱟ ᱥᱮ ᱚᱱᱠᱟᱱᱟᱜ ᱢᱤᱜᱴᱤᱡ 'ᱯᱷᱮᱠᱴᱤ' ᱠᱚ ᱚᱰᱩᱠ ᱵᱟᱲᱟ ᱣᱟᱠᱟᱱ ᱛᱮ ᱡᱟᱹᱱᱤᱡ ᱥᱮᱨᱢᱟ ᱠᱚ ᱫᱩᱥᱚᱱᱚᱜ ᱞᱮᱠᱟ ᱵᱩᱡᱷᱟᱹᱜ ᱠᱟᱱᱟ᱾
ᱦᱮᱸ, ᱚᱝᱠᱟ ᱜᱮ ᱡᱟᱹᱥᱛᱤ ᱠᱟᱭ ᱛᱮ ᱫᱚ ᱚᱱᱟᱜᱮ ᱧᱮᱞᱚᱜᱚᱜ ᱠᱟᱱᱟ ᱡᱮ ᱟᱵᱚ ᱫᱟᱨᱮ, ᱱᱟᱹᱲᱤ ᱠᱚᱫᱚ ᱡᱚᱛᱚᱢ ᱟᱫ ᱪᱟᱵᱟᱜ ᱠᱟᱱ ᱛᱟᱵᱚᱱᱟ ᱟᱨ 'ᱯᱷᱮᱠ- -ᱴᱨᱤ' ᱱᱟᱜ 'ᱠᱟᱨᱠᱷᱟᱱᱟ', ᱚᱱᱟ ᱠᱚᱜᱮ ᱮᱱ ᱡᱟᱹᱥᱛᱤ ᱠᱟᱭ ᱛᱮ ᱛᱮᱭᱟᱨ ᱤᱫᱤᱜ ᱠᱟᱱᱟ᱾
ᱦᱳᱭ, ᱚᱱᱟ ᱛᱮᱜᱮ ᱯᱟᱞᱮᱱᱚᱜ ᱵᱟᱭ ᱫᱟᱜᱮᱜᱼᱟ᱾ ᱦᱮᱸ, ᱮᱱᱛᱮ ᱨᱮᱦᱚᱸ ᱟᱵᱚ ᱥᱟᱱᱟᱢ ᱢᱟᱱᱢᱤ ᱟᱥᱟ ᱢᱮᱱᱟᱜ ᱛᱟᱵᱚᱱᱟ ᱵᱟᱝᱢᱟ ᱢᱤᱫ ᱫᱤᱱ ᱵᱟᱝ ᱢᱤᱫ ᱫᱤᱱ ᱫᱚ 'ᱪᱟᱸᱫᱚ ᱵᱚᱸᱜᱟ' ᱱᱤᱦᱟᱹᱛᱮ ᱟᱵᱚ ᱞᱟᱹᱜᱤᱜᱼᱮ ᱨᱟᱜ ᱨᱫᱚᱱ ᱛᱮ ᱮᱸ ᱦᱤᱰᱤᱨ-ᱦᱤᱰᱤᱨ ᱢᱮᱜ ᱫᱟᱜᱼᱮ ᱡᱚᱨᱚ ᱣᱚᱵᱚᱱᱟ᱾
ᱦᱮᱸ, ᱢᱮᱱᱠᱷᱟᱱ ᱛᱤᱥ ᱪᱚᱝ ᱯᱨᱚᱛᱛᱮᱠᱴᱤ ᱢᱟᱹᱱᱢᱤ ᱜᱮ ᱱᱤᱛ ᱛᱳᱜ ᱫᱚ ᱚᱝ ᱠᱷᱮᱛ ᱨᱮ ᱥᱮᱨᱢᱟ ᱥᱮᱱ ᱠᱚᱭᱚᱜ ᱠᱟᱛᱮᱜ ᱛᱟᱸᱜᱤᱨᱮ ᱢᱮᱱᱟᱜ ᱠᱚᱣᱟ ᱛᱤᱥᱮ ᱡᱟᱲᱤᱭᱟ ᱢᱮᱱ ᱛᱮ?
ᱦᱳᱭ, ᱢᱮᱱᱠᱷᱟᱱ ᱟᱞᱮ ᱥᱮᱱ ᱫᱚ ᱱᱟᱦᱟᱜ ᱛᱚᱞᱟ ᱠᱚᱦᱚ ᱟᱹᱰᱤᱴ ᱞᱟᱠ-ᱞᱟᱠ ᱞᱟᱹᱴᱩ-ᱞᱟᱹᱴᱩ ᱜᱮ ᱦᱟᱨᱟ ᱜᱚᱫ ᱠᱟᱱᱟ ᱢᱮᱱᱠᱷᱟᱱ ᱦᱟᱨᱟ ᱠᱟᱛᱮ ᱦᱚᱸ ᱚᱝᱠᱟ ᱫᱚ ᱦᱟᱲᱟᱢᱚᱜ ᱞᱟᱹᱜᱤᱫᱚᱜ ᱠᱟᱱᱟ, ᱟᱫᱚ ᱱᱚᱜᱼᱚᱭ ᱥᱮᱨᱢᱟ ᱡᱟᱹᱲᱤ ᱵᱟᱝᱛᱮ ᱱᱟᱦᱟᱜ ᱵᱟᱝ ᱪᱟᱥ ᱫᱟᱲᱮᱜ ᱠᱟᱱᱟᱦ ᱟᱨ ᱛᱷᱮᱧ ᱜᱟᱯᱟ ᱢᱟ ᱟᱰᱤ ᱟᱭᱢᱟ ᱜᱮ ᱥᱤᱛᱩᱝᱮᱜ ᱟ ᱡᱟᱹᱥᱛᱤᱭᱟ᱾ ᱦᱮᱸᱻ, ᱟᱫᱚ ᱚᱱᱟ ᱛᱮᱦᱚᱸ ᱠᱟᱹᱴᱤᱡ ᱮ ᱵᱚᱛᱚᱨ ᱞᱮ ᱵᱩᱡᱷᱟᱹᱣᱮᱫᱼᱟ ᱟᱨ ᱵᱟᱝᱢᱟ ᱟᱨᱚᱛ ᱫᱚᱥᱟᱨ ᱛᱮ ᱯᱟᱥᱮᱫ ᱛᱚᱞᱟ ᱠᱚ ᱜᱤᱵᱤ ᱜᱮ ᱦᱩᱭᱩᱜ ᱛᱟᱵᱚᱱ ᱜᱮ!
ᱦᱮᱸᱻ, ᱥᱮ ᱚᱱᱟ ᱠᱟᱛᱷᱟ ᱠᱟᱱ ᱜᱮᱭᱟ ᱟᱨ ᱛᱚᱞᱟ ᱡᱮᱦᱮᱹᱛᱩ ᱱᱤᱛᱚᱜ ᱟᱵᱮᱱ ᱵᱮᱱ ᱞᱟᱹᱭ ᱫᱟ ᱡᱮ ᱦᱟᱨᱟᱣ ᱠᱟᱱᱟ᱾ ᱛᱚ᱾ ᱟᱨ ᱦᱟᱲᱟᱢᱚᱜ ᱠᱟᱱᱟ ᱛᱟᱞᱮ ᱚᱱᱟ ᱛᱚᱞᱟ ᱫᱚ ᱛᱳᱜ ᱛᱮᱫᱚ ᱟᱹᱰᱤ ᱜᱮ ᱚᱥᱵᱤᱫᱟ ᱦᱩᱭᱩᱜᱼᱟ, ᱢᱟᱱᱮ ᱛᱤ ᱟᱹᱰᱤ ᱡᱳᱨ ᱦᱟᱥᱳᱣᱟ᱾ ᱦᱮᱸ, ᱚᱱᱟᱛᱮ ᱟᱨ ᱥᱚᱢᱚᱭ ᱦᱚᱸ ᱡᱟᱹᱥᱛᱤ ᱠᱟᱭᱛᱮ ᱞᱟᱜᱟᱜᱼᱟᱸ ᱟᱨ ᱡᱩᱫᱤ ᱵᱮᱱ ᱞᱟᱹᱭᱟ ᱡᱮ ᱱᱟᱣᱟ ᱛᱚᱞᱟ ᱟᱨᱠᱤ ᱱᱟᱣᱟ ᱛᱮ ᱟᱨᱚ ᱚᱱᱟ ᱫᱚ ᱟᱹᱰᱤ ᱥᱚᱢᱚᱭ ᱞᱟᱜᱟᱜᱼᱟ᱾
ᱠᱚᱥᱴᱚ ᱵᱩᱡᱷᱟᱹᱜᱼᱟ, ᱚᱱᱟ ᱠᱚᱫᱚ ᱱᱟᱜ ᱟᱯᱱᱮ ᱠᱚᱫᱚ ᱵᱟᱰᱟᱭ ᱵᱟᱹᱱᱩᱜᱼᱟ ᱡᱟᱠ ᱜᱮ᱾ ᱮᱸ ᱦᱮᱸ-ᱦᱮᱸ, ᱟᱯᱮ ᱠᱩᱲᱤ ᱜᱤᱫᱟᱹᱨ ᱫᱚ ᱱᱷᱟᱜ ᱜᱮ ᱚᱱᱟ ᱫᱚᱯᱮ ᱵᱟᱲᱟᱭᱟ᱾ ᱦᱮᱸᱨ, ᱟ ᱢᱮᱱᱫᱚ ᱚᱱᱠᱟ ᱫᱚ ᱱᱟᱦᱟᱜ ᱟᱯᱮ ᱫᱤᱥᱚᱢ ᱫᱚ ᱱᱤᱛᱚᱜ ᱥᱚᱢᱚᱭ ᱫᱚ ᱚᱱᱠᱟ ᱫᱚ ᱚᱸ ᱥᱚᱵᱽᱡᱤ ᱵᱟᱹᱛᱤ ᱠᱚᱫᱚ ᱱᱟᱦᱟᱸᱜ ᱠᱚ ᱪᱟᱥᱚᱜ ᱜᱮᱭᱟ ᱟᱨ ᱥᱮ ᱵᱟᱝ ᱜᱮ?
ᱦᱮᱸᱻ, ᱪᱮᱫᱟᱜ ᱵᱟᱝᱟ! ᱪᱮᱜ ᱵᱮᱱ ᱞᱟᱹᱭ ᱠᱮᱫᱟ ᱪᱟᱹᱥᱤ-ᱵᱟᱹᱥᱤ ᱠᱚ, ᱪᱟᱥᱚᱜ ᱜᱮᱭᱟ ᱥᱮ ᱪᱮᱜ ᱵᱮᱱ ᱞᱟᱹᱭ ᱠᱮᱫᱟ?
ᱦᱳᱭ-ᱦᱳᱭ, ᱢᱮᱱᱫᱟᱞᱤᱧ ᱧᱮ ᱥᱚᱵᱽᱡᱤ ᱠᱚᱯᱮ ᱪᱟᱥᱚᱜ ᱜᱮᱭᱟ ᱥᱮ ᱵᱟᱝᱟ ᱟ ᱱᱤᱭᱟᱹ ᱥᱚᱢᱚᱡ ᱫᱚ?
ᱟᱪᱪᱷᱟ-ᱪᱷᱟ, ᱦᱮᱸ, ᱥᱚᱵᱽᱡᱤ ᱠᱚᱫᱚ ᱪᱟᱥ ᱜᱮ ᱟᱫᱚ ᱩᱸ ᱥᱮᱨᱚᱠᱚᱢ ᱫᱚ ᱩᱱᱟᱹᱜ ᱫᱚ ᱪᱟᱥ ᱫᱚ ᱵᱟᱝ ᱦᱩᱭᱩᱜ ᱚᱸ ᱡᱟᱦᱟᱸᱭ ᱛᱟᱠᱚ ᱚᱝᱠᱟ ᱠᱩᱧ ᱠᱚ ᱢᱮᱱᱟᱜᱼᱟ ᱠᱤᱢᱵᱟ ᱚᱝᱠᱟ ᱠᱷᱟᱫᱟᱱ᱾ ᱠᱚᱜ ᱢᱟᱱᱮ ᱠᱷᱟᱫᱟᱱ ᱠᱚ ᱢᱮᱱᱟᱜᱼᱟᱶᱟ᱾ ᱟᱱ ᱥᱩᱨ ᱥᱩᱯᱩᱨ ᱡᱟᱦᱮᱨ ᱛ ᱠ ᱩᱱᱠᱩᱣᱟᱜ ᱠᱤ ᱢᱟᱱᱮ ᱟᱠᱷᱨᱤᱧ ᱨᱮᱭᱟᱜ ᱠᱚ ᱪᱟᱥᱟ? ᱟᱨ ᱮᱢᱱᱤ ᱫᱚ ᱵᱟᱠᱷᱟᱱ ᱫᱚ ᱟᱞᱮᱫᱚᱢ ᱚᱲᱟᱜᱼᱼ ᱥᱩᱨ ᱨᱮᱜᱮ ᱵᱟᱲᱜᱮ ᱨᱮᱞᱮ ᱪᱟᱥᱟ ᱚᱲᱟᱜ ᱨᱮ ᱡᱚᱢ ᱞᱮᱠᱟ᱾ ᱠᱷᱟᱱ ᱥᱮᱨᱚᱠᱚᱢ ᱪᱟᱥ ᱫᱚ ᱵᱟᱝ ᱦᱳᱭᱳᱼᱟ ᱟᱞᱮᱥᱱ ᱫᱚ᱾
ᱟᱪᱪᱷᱟ ᱟᱪᱪᱷᱟ ᱦᱮᱸ ᱟᱹᱰᱤ ᱱᱟᱯᱟᱭ ᱠᱟᱜᱼᱟ ᱯᱮ ᱡᱮᱦᱮᱛᱩ, ᱥᱚᱵᱽᱡᱤ ᱠᱚ ᱚᱲᱟᱜ ᱨᱮ ᱡᱚᱢ ᱞᱟᱹᱜᱤᱫ ᱟ ᱥᱚᱵᱽᱡᱤ ᱠᱚ ᱚᱲᱟᱜ ᱨᱮ ᱡᱚᱢ ᱛᱮᱯᱮ ᱪᱟᱥᱟ ᱱᱤᱦᱟᱹᱛᱤ ᱟᱹᱰᱤ ᱱᱟᱯᱟᱭ ᱠᱟᱨᱚᱱ ᱟᱵᱚᱣᱟᱜ ᱦᱚᱲᱢᱚ ᱡᱤᱣᱤ ᱯᱚᱠᱠᱷᱮ᱾ ᱟᱹᱞᱤᱧ ᱫᱚᱞᱤᱧ ᱢᱮᱱᱟ᱾ ᱠᱟᱨᱚᱱ ᱱᱮᱛᱟᱨᱟᱜ ᱥᱚᱵᱡᱤ ᱯᱟᱛᱤ ᱧᱮᱞ ᱞᱮᱠᱷᱟᱱ ᱫᱚ ᱟᱭᱢᱟ ᱟᱭᱢᱟ ᱚᱱᱠᱟᱱᱟᱜ ᱠᱮᱢᱤᱠᱮᱞ ᱫᱤᱭᱮᱼᱼ ᱱᱟᱦᱟᱜ ᱠᱚ ᱩᱰᱩᱠᱮᱫᱼᱟ ᱢᱮᱱᱫᱚ ᱟᱹᱰᱤ ᱱᱟᱯᱟᱭ ᱱᱟᱯᱟᱭ ᱟᱨ ᱚᱱᱟ ᱠᱚ ᱟᱵᱚ ᱵᱚᱱ ᱡᱚᱢᱮᱜᱼᱟ ᱚᱱᱟ ᱠᱚᱼᱼ ᱡᱚᱢ ᱠᱟᱛᱮᱫ ᱱᱟᱦᱟᱜ ᱟᱵᱚᱣᱟᱜ ᱦᱚᱲᱢᱚ ᱡᱤᱣᱤ ᱢᱮᱱᱫᱚ ᱟᱹᱰᱤ ᱪᱟᱬᱮᱛᱮ ᱱᱟᱥᱟᱜ ᱠᱟᱱ ᱛᱟᱵᱚᱱᱟ᱾
ᱦᱮᱸ᱾
ᱦᱮᱸ ᱟᱫᱚ ᱱᱤᱦᱟᱹᱛᱤ ᱡᱩᱫᱤ ᱟᱵᱚᱼᱼ ᱚᱲᱟᱜ ᱚᱲᱟᱜ ᱵᱟᱲᱜᱮ ᱠᱚᱨᱮᱼᱼ ᱦᱳᱭᱛᱳ ᱚᱱᱠᱟᱱᱟᱜ ᱠᱮᱢᱤᱠᱮᱞ ᱡᱟᱛᱤᱭᱚ ᱡᱤᱱᱤᱥ ᱵᱟᱝ ᱮᱢ ᱠᱟᱛᱮ ᱡᱩᱫᱤ ᱵᱚᱱᱼᱼ ᱡᱚᱢ ᱫᱟᱲᱮᱭᱟᱜᱼᱟ ᱥᱮ ᱡᱚᱼ ᱵᱤᱞᱤ ᱡᱚ ᱡᱚ ᱦᱚᱪᱚ ᱫᱟᱲᱮᱭᱟᱜᱼᱟ ᱟᱹᱰᱤᱜᱮᱼᱼ ᱱᱟᱯᱟᱭ ᱦᱩᱭᱩᱜᱼᱟ ᱢᱮᱱᱫᱚ ᱟᱵᱚᱣᱟᱜ ᱦᱚᱲᱢᱚ ᱡᱤᱣᱤ ᱨᱮ ᱚᱱᱠᱟᱼᱼ ᱚᱱᱠᱟᱱᱟᱜ ᱢᱤᱫᱴᱤᱡ ᱵᱟᱹᱲᱤᱡ ᱚᱨᱥᱚᱝ ᱵᱟᱝ ᱵᱚᱞᱚᱜᱼᱟ ᱥᱮ ᱪᱮᱫ ᱵᱮᱱ ᱞᱟᱹᱭᱟ᱾
ᱦᱳᱭ ᱮᱠᱫᱚᱢ ᱮᱠᱫᱚᱢ ᱠᱤᱱᱛᱩ ᱠᱤᱱᱛᱩ ᱢᱟ ᱠᱤᱱᱛᱩ ᱢᱟ ᱚᱲᱟᱜ ᱨᱮ ᱡᱟᱦᱟᱸ ᱵᱚᱱ ᱪᱟᱥᱟ ᱚᱱᱟ ᱨᱮᱦᱚᱸᱼᱼ ᱛᱳ ᱧᱮᱞᱚᱜᱟ ᱧᱮᱞᱚᱜᱚᱜ ᱠᱟᱱᱟ ᱡᱮ ᱛᱮᱡᱳ ᱡᱟᱹᱥᱛᱤ ᱠᱟᱭ ᱛᱮᱠᱚ ᱞᱟᱜᱟᱜ ᱠᱟᱱᱟ᱾
ᱦᱳᱭ᱾
ᱢᱮᱱᱠᱷᱟᱱ ᱚᱱᱟ ᱨᱮᱱᱟᱜ ᱦᱚᱸ ᱜᱚᱨᱳᱣᱟ ᱩᱯᱟᱹᱭ ᱢᱮᱱᱟᱜᱼᱟ ᱡᱟᱦᱟᱸ ᱫᱚ ᱦᱚᱭᱛᱳᱼᱼ ᱟᱹᱞᱤᱧ ᱠᱟᱹᱴᱤᱡ ᱠᱟᱹᱴᱤᱡ ᱞᱤᱧ ᱵᱟᱲᱟᱭ ᱠᱟᱱ ᱛᱟᱦᱮᱱᱟ ᱦᱤᱲᱤᱧ ᱠᱟᱜ ᱞᱤᱧ ᱢᱟᱱᱮᱼᱼ ᱡᱟᱦᱟᱸ ᱫᱚ ᱛᱮᱡᱳ ᱠᱚ ᱞᱟᱜᱟᱜᱼᱟ ᱥᱮ ᱚᱱᱟ ᱠᱚᱫᱚ ᱚᱱᱟ ᱡᱟᱦᱟᱸ ᱵᱟᱡᱟᱨ ᱨᱮ ᱡᱟᱦᱟᱸ ᱨᱟᱱ ᱧᱟᱢᱚᱜᱼᱟ᱾ ᱛᱮᱡᱳ ᱜᱚᱡ ᱨᱮᱱᱟᱜ ᱚᱱᱟ ᱵᱮᱜᱚᱨ ᱦᱚᱸ ᱚᱲᱟᱜ ᱨᱮ ᱚᱱᱟ ᱨᱟᱱ ᱵᱮᱱᱟᱣ ᱜᱟᱱᱚᱼᱟ᱾ ᱜᱚᱨᱚᱣᱟ ᱯᱚᱫᱽᱫᱷᱚᱛᱤ ᱛᱮ ᱡᱟᱭ ᱵᱟ ᱦᱳᱠ ᱱᱤᱛᱚᱜ ᱫᱚ ᱩᱱᱟᱹᱜ ᱼᱼ ᱮᱠᱪᱩᱭᱮᱞᱤ ᱮᱭ ᱟᱹᱰᱤ ᱫᱤᱱ ᱨᱮ ᱚᱱᱟ ᱟᱨᱠᱤ ᱵᱮᱱᱟᱣ ᱵᱮᱱᱟᱣ ᱦᱩᱭᱞᱱ ᱛᱟᱦᱮᱱᱟ ᱟᱨᱠᱤᱼᱼ ᱠᱤ ᱩᱱ ᱥᱩᱢᱚᱭ ᱛᱚᱠᱷᱚᱱ ᱫᱚ ᱠᱟᱹᱴᱤᱡ ᱡᱟᱹᱥᱛᱤ ᱜᱮ ᱪᱟᱥ ᱵᱟᱲᱟ ᱦᱩᱭᱩᱜ ᱠᱟᱱ ᱛᱟᱦᱮᱱᱟ ᱪᱟᱥ ᱠᱟᱹᱢᱤᱤᱨ ᱨᱮᱼᱼ ᱱᱤᱛᱚᱜ ᱫᱚ ᱠᱟᱹᱴᱤᱡ ᱩᱱᱟᱹᱜ ᱫᱚ ᱵᱟᱝ ᱦᱳᱭᱳᱜ ᱠᱟᱱᱟ ᱛᱚ ᱚᱱᱟᱛᱮ ᱵᱟᱝᱞᱤᱧ ᱫᱤᱥᱟᱹᱭᱮᱫᱼᱟ᱾
ᱟᱪᱪᱷᱟ ᱟᱪᱪᱷᱟ ᱦᱮᱸ ᱢᱮᱱᱠᱷᱟᱱ ᱱᱮᱛᱟᱨᱼᱼ ᱱᱮᱛᱟᱨ ᱱᱮᱛᱟᱨ ᱡᱮᱢᱚᱱ ᱧᱮᱞᱚᱜ ᱠᱟᱱᱟ ᱵᱟᱝᱢᱟ ᱡᱟᱦᱟᱸ ᱥᱚᱵᱽᱡᱤ ᱦᱚᱭᱛᱚ ᱛᱤᱱ ᱢᱟᱥ ᱞᱟᱜᱟᱱᱟ᱾ ᱚᱱᱟ ᱥᱚᱵᱡᱤ ᱱᱟᱦᱟᱜ ᱮᱹᱠ ᱢᱟᱥ ᱛᱮ ᱚᱱᱠᱟᱱᱟᱜ ᱨᱟᱱ ᱠᱮᱢᱤᱠᱮᱞ ᱮᱢ ᱠᱟᱛᱮᱫ ᱱᱟᱦᱟᱜ ᱠᱚ ᱩᱰᱩᱠ ᱦᱚᱪᱚᱭᱮᱫᱼᱟ᱾
ᱦᱳᱭ᱾
ᱦᱮᱸ ᱟᱨ ᱚᱱᱟ ᱠᱚ ᱡᱚᱢ ᱠᱟ ᱠᱟᱛᱮᱫ ᱜᱮ ᱱᱟᱦᱟᱜ ᱟᱵᱚᱣᱟᱜ ᱦᱚᱲᱢᱚ ᱡᱤᱣᱤ ᱢᱮᱱᱫᱚ ᱚᱱᱠᱟᱱᱟᱜ ᱢᱤᱫᱴᱤᱡ ᱞᱟᱹᱴᱩ ᱨᱳᱜᱽ ᱟᱡᱟᱨ ᱥᱮᱼᱼ ᱥᱮ ᱡᱟᱹᱥᱛᱤ ᱫᱤᱱ ᱵᱟᱵᱚᱱ ᱴᱮᱠᱟᱣ ᱫᱟᱲᱮᱭᱟᱜ ᱠᱟᱱᱟ ᱥᱮᱫᱟᱭ ᱦᱟᱯᱲᱟᱢ ᱠᱚ ᱞᱮᱠᱟ᱾
ᱦᱮᱸ ᱚᱱᱟ ᱫᱚ ᱮᱠᱫᱚᱢ ᱜᱮᱼᱼ ᱮᱠᱫᱚᱢ ᱜᱮ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱡᱮᱼᱼ ᱡᱟᱹᱥᱛᱤ ᱠᱟᱭᱛᱮ ᱟᱨᱦᱮ ᱟᱨᱦᱚᱸ ᱡᱟᱹᱥᱛᱤ ᱟᱨᱦᱚᱸ ᱱᱚᱝᱠᱟ ᱦᱚᱸ ᱧᱮᱞᱚᱜ ᱠᱟᱱᱟ ᱡᱮᱼᱼ ᱡᱟᱦᱟᱸ ᱥᱤᱡᱮᱱ ᱨᱮᱱᱟᱜ ᱵᱟᱝ ᱠᱟᱱᱟ ᱚᱱᱟ ᱥᱚᱵᱽᱡᱤ ᱱᱤᱛᱚᱜ ᱧᱟᱢᱚᱜ ᱠᱟᱱᱟ᱾
ᱦᱳᱭ᱾ ᱦᱮ ᱢᱮᱱᱫᱚ ᱦᱳᱭᱛᱳ ᱢᱟᱲᱟᱝ ᱵᱚᱪᱷᱚᱨ ᱨᱮᱱᱟᱜ ᱜᱮ ᱠᱤᱪᱷᱩ ᱜᱟᱱ ᱫᱚ ᱱᱟᱜ ᱠᱚ ᱫᱚᱦᱚ ᱵᱟᱲᱟᱭ ᱜᱮᱭᱟ ᱚᱱᱟᱼᱼ ᱠᱚᱦᱚᱸ ᱟᱹᱰᱤ ᱟᱭᱢᱟ ᱟᱭᱢᱟ ᱠᱮᱢᱤᱠᱮᱞ ᱮᱢ ᱠᱟᱛᱮᱫ ᱱᱟᱦᱟᱜᱼᱼ ᱡᱮᱢᱚᱱ ᱡᱚ ᱠᱚᱣᱼᱟ ᱚᱱᱠᱟ ᱜᱮ ᱱᱟᱦᱟᱜ ᱛᱟᱦᱮᱱᱟ ᱮᱢᱤᱼᱼ ᱥᱮᱨᱢᱟ ᱦᱩᱭᱩᱜ ᱦᱟᱹᱵᱤᱡ ᱟᱵᱚ ᱫᱚᱵᱚᱱ ᱵᱟᱲᱟᱭᱟ ᱢᱤᱫᱴᱤᱡ ᱡᱤᱱᱤᱥ ᱡᱮᱼᱼ ᱢᱤᱫᱴᱤᱡ ᱡᱤᱱᱤᱥ ᱵᱤᱞᱤ ᱞᱮᱱᱠᱷᱟᱱᱼᱼ ᱮᱸ, ᱡᱟᱹᱥᱛᱤ ᱯᱮ ᱛᱷᱮᱠᱮ ᱯᱩᱱ ᱫᱤᱱ ᱱᱟᱦᱟᱜ ᱵᱮᱥ ᱛᱟᱸᱦᱮᱱᱟ ᱚᱱᱟ ᱵᱟᱫᱽ ᱫᱚ ᱱᱟᱦᱜ ᱵᱟᱹᱲᱤᱡᱚᱜ-ᱟ ᱢᱮᱱᱠᱷᱟᱱ ᱦᱮᱸ, ᱱᱤᱛᱳᱜ ᱧᱮᱞᱚᱜ ᱠᱟᱱᱟ ᱵᱟᱝᱢᱟ ᱮᱸ ᱡᱚ ᱵᱤᱞᱤ ᱦᱳᱭᱛᱳ ᱱᱤᱭᱟᱹ ᱥᱮᱨᱢᱟ ᱨᱮᱱᱟᱜ ᱡᱚ ᱵᱤᱞᱤ ᱱᱟᱦᱟᱜ ᱫᱚᱥᱟᱨ ᱥᱮᱨᱢᱟ ᱠᱚ ᱟᱹᱠᱷᱨᱤᱧᱮᱜ-ᱟ ᱚᱱᱠᱟ ᱧᱮᱞᱚᱜ
ᱦᱮᱸ, ᱟᱫᱚ ᱟᱨᱦᱚᱸ ᱧᱮᱞ ᱵᱮᱱ ᱵᱮᱱ ᱡᱮ ᱡᱟᱦᱟᱸ ᱫᱚ ᱢᱟᱱᱮ ᱚᱯᱷᱥᱤᱡᱮᱱ ᱨᱮ ᱧᱟᱢᱚᱜ ᱠᱟᱱᱟ ᱚᱱᱟ ᱨᱮᱱᱟᱜ ᱫᱟᱢ ᱜᱮ ᱟᱨᱦᱚᱸ ᱡᱟᱹᱥᱛᱤ ᱜᱮᱭᱟ᱾
ᱦᱳᱭ᱾ ᱱᱤᱦᱟᱹᱛᱤ ᱮ ᱱᱚᱜ-ᱚ ᱱᱚᱝᱠᱟ ᱡᱩᱫᱤ ᱟᱵᱚ ᱥᱮ ᱥᱮᱫᱟᱭ ᱦᱟᱯᱲᱟᱢ ᱠᱚ ᱡᱚᱢ-ᱧᱩ ᱵᱟᱨᱮᱛᱮ ᱢᱮᱱ ᱞᱮᱠᱷᱟᱱ ᱫᱚ ᱥᱮᱫᱟᱭ ᱦᱟᱯᱲᱟᱢ ᱠᱚ ᱡᱟᱦᱟᱸ ᱠᱚ ᱡᱚᱢ-ᱧᱩ ᱞᱮᱜ-ᱟ᱾ ᱥᱮ ᱡᱟᱦᱟᱸ ᱩᱰᱟᱹᱝ ᱜᱮᱠᱚ ᱡᱚᱢ-ᱧᱩ ᱞᱮᱫ ᱚᱱᱠᱟᱜ ᱜᱮ ᱡᱩᱫᱤ ᱟᱵᱚ ᱦᱚᱸ ᱚᱱᱟ ᱩᱰᱟᱹᱝ ᱩᱱᱠᱩᱣᱟᱜ ᱡᱚᱢ-ᱧᱩ ᱞᱮ ᱞᱮᱠᱟ ᱡᱩᱫᱤ ᱵᱚᱱ ᱡᱚᱢ ᱧᱩᱭᱟ ᱱᱤᱦᱟᱹᱛ ᱜᱮ ᱟᱵᱚᱣᱟᱜ ᱦᱚᱲᱢᱚ ᱡᱤᱣᱤ ᱮ ᱢᱮᱱᱫᱚ ᱱᱟᱹᱭ ᱜᱮ ᱱᱟᱯᱟᱭ ᱜᱮ ᱛᱟᱸᱦᱮᱱ ᱛᱟᱵᱚᱱᱟ᱾
ᱦᱳᱭ, ᱢᱮᱱᱠᱷᱟᱱ ᱩᱠᱩᱨ ᱵᱚᱱ ᱫᱟᱲᱮᱭᱟᱜ ᱠᱟᱱᱟ?
ᱦᱳᱭ, ᱡᱮᱢᱚᱱ ᱠᱤ ᱱᱮᱛᱟᱨ ᱚᱱᱠᱟ ᱫᱚ ᱥᱮᱫᱟᱭ ᱦᱟᱯᱲᱟᱢ ᱠᱚ ᱫᱚ ᱱᱟᱦᱟᱜ ᱥᱤᱧ ᱫᱚ ᱥᱟᱥᱟᱝ ᱠᱚ ᱮᱢᱟᱜ ᱠᱟᱱ ᱛᱟᱦᱮᱸᱜ-ᱟ, ᱟᱨ ᱧᱤᱨ ᱧᱤᱫᱟᱹ ᱫᱚ ᱵᱩᱞᱩᱝ ᱚᱱᱠᱟ ᱱᱟᱦᱟᱜ ᱟᱸᱡᱚᱢ ᱠᱟᱱᱟ ᱦᱮᱸ ᱥᱮ᱾
ᱦᱩᱸ ᱦᱩᱸ᱾
ᱦᱳᱭᱛᱳ ᱟᱵᱚ ᱠᱚᱫᱚ ᱱᱟᱦᱟᱜ ᱵᱟᱵᱚᱱ ᱡᱚᱢ ᱠᱟᱜ ᱜᱮᱭᱟ ᱚᱱᱠᱟ ᱫᱚ ᱱᱮᱛᱟᱨ ᱫᱚ ᱱᱟᱦᱟᱜ ᱥᱟᱱᱟᱢ ᱜᱮ ᱦᱳᱭᱛᱳ ᱟᱭᱢᱟ ᱟᱭᱢᱟ ᱟᱭᱢᱟ ᱢᱚᱥ ᱢᱚᱥᱞᱟᱯᱟᱹᱛᱤ ᱠᱚ ᱮᱢ ᱠᱟᱛᱮᱮᱫ ᱱᱟᱦᱟᱜ ᱥᱤᱵᱤᱞ ᱥᱚᱲᱚᱢ ᱱᱟᱦᱟᱜ ᱡᱚᱢ ᱥᱟᱱᱟ ᱵᱚᱱᱟ᱾
ᱦᱮᱸ᱾
ᱦᱮᱸ, ᱢᱮᱱᱠᱷᱟᱱ ᱱᱮᱛᱟᱨᱟᱜ ᱢᱚᱥᱞᱟ ᱯᱟᱹᱛᱤ ᱠᱚᱦᱚᱸ ᱱᱟᱜ ᱟᱹᱰᱤ ᱟᱭᱢᱟ ᱟᱭᱢᱟ ᱦᱳᱭᱛᱳ ᱟᱵᱚ ᱫᱚ ᱥᱟᱱᱟᱢ ᱢᱟᱹᱱᱢᱤ ᱵᱚᱱ ᱵᱟᱲᱟᱭᱟ ᱥᱟᱥᱟᱝ ᱜᱮ ᱫᱟᱜ-ᱟ ᱥᱮ ᱢᱚᱥᱞᱟ ᱜᱮ ᱱᱟᱦᱟᱜ ᱚᱱᱠᱟᱱᱟᱜ ᱡᱚᱜ-ᱟ᱾ ᱦᱮᱸ ᱚᱱᱟ ᱵᱟᱫᱽ ᱨᱮ ᱟᱭᱢᱟ ᱟᱭᱢᱟ ᱚᱱ ᱚᱱᱠᱟᱱᱟᱜ ᱢᱤᱫᱴᱤᱡ ᱢᱚᱥᱞᱟ ᱩᱰᱩᱠᱚᱜ ᱠᱟᱱᱟ ᱢᱮᱱᱠᱷᱟᱱ ᱚᱱᱟ ᱠᱚ ᱵᱟᱨᱮᱫᱚ ᱦᱟᱸᱜ ᱵᱟᱵᱚᱱ ᱵᱟᱭᱟ ᱦᱳᱭᱛᱳ ᱚᱱᱠᱟᱱᱟᱜ ᱢᱤᱫᱴᱤᱡ ᱠᱟᱞᱟᱨᱥ ᱥᱮ ᱚᱱᱠᱟᱱᱟᱜ ᱢᱤᱫᱴᱤᱡ ᱜᱩᱸᱰᱟᱹ ᱮᱢ ᱠᱟᱛᱮᱫ ᱱᱟᱜ ᱟᱵᱚ ᱥᱤᱵᱤᱞ ᱥᱚᱲᱚᱢ ᱠᱚ ᱵᱩᱡᱽ ᱦᱚᱪᱚᱭᱮᱫ ᱵᱚᱱᱟ᱾
ᱦᱳᱭ᱾
ᱦᱮᱸ ᱟᱫᱚ ᱫᱤᱦᱟᱹᱛᱤ᱾ ᱚᱱᱟ ᱠᱚᱫᱚ ᱵᱟᱝ ᱡᱚᱢ ᱞᱮᱠᱷᱟᱡ ᱟᱹᱰᱤ ᱱᱟᱯᱟᱭᱚᱜ-ᱟ᱾
ᱦᱮᱸ ᱵᱟᱝ ᱡᱚᱢ ᱞᱮᱠᱷᱟᱱ ᱜᱮ ᱟᱹᱰᱤ ᱱᱟᱯᱟᱭᱚᱜ-ᱟ ᱢᱮᱱᱠᱷᱟᱱ ᱩᱠᱩᱨ ᱟᱵᱚ ᱦᱚᱸᱛᱚ ᱢᱟᱹᱱᱢᱤ ᱦᱚᱸᱛᱚ ᱵᱟᱵᱚᱱ ᱛᱟᱦᱮᱸ ᱫᱟᱲᱮᱭᱟᱜ ᱠᱟᱱᱟ ᱚᱱᱟ ᱠᱚᱜᱮ ᱵᱚᱱ ᱡᱚᱢᱮᱜ-ᱟ᱾
ᱦᱳᱭ᱾ ᱠᱟᱨᱚᱱ ᱧᱮᱞ ᱞᱮᱠᱷᱟᱱ ᱫᱚ ᱥᱮᱫᱟᱭ ᱦᱟᱯᱲᱟᱢ ᱠᱚᱫᱚ ᱵᱤᱨ ᱵᱩᱨᱩ ᱨᱮᱱᱟᱜ ᱟᱹᱰᱤ ᱟᱭᱢᱟ ᱟᱭᱢᱟ ᱡᱚᱼ ᱵᱤᱞᱤ ᱠᱚᱠᱚ ᱡᱚᱢᱮᱫ ᱠᱟᱱᱟ ᱦᱳᱭᱛᱚ ᱱᱮᱛᱟᱨ ᱠᱚᱫᱚ ᱱᱟᱦᱟᱜ ᱚᱱᱠᱟ ᱫᱚ ᱵᱤᱨᱵᱩᱨᱩ ᱱᱟᱦᱟᱜ ᱵᱟᱵᱚᱱ ᱪᱟᱞᱟᱜ ᱛᱮ᱾ ᱦᱮᱸ ᱥᱮ ᱱᱤᱛᱚᱜ ᱦᱚᱸ ᱚᱱᱟ ᱠᱚ ᱡᱚ-ᱵᱤᱞᱤ ᱫᱚ ᱢᱮᱱᱟᱜ ᱜᱮᱭᱟ ᱱᱚᱣᱟ ᱵᱤᱨ ᱵᱩᱨᱩ ᱛᱟᱞᱟᱨᱮ᱾ ᱥᱮ ᱚᱱᱠᱟᱱᱟᱜ ᱚᱲᱟᱜ ᱠᱚᱨᱮ ᱦᱚᱸ ᱢᱮᱱᱟᱜ ᱜᱮᱭᱟ᱾
ᱦᱳᱭ, ᱦᱮᱸ ᱢᱮᱱᱟᱜ ᱜᱮᱭᱟ᱾ ᱟᱨ ᱚᱱᱮ ᱟᱲᱟᱜ ᱥᱟᱠᱟᱢ ᱠᱚᱦᱚᱸ ᱞᱟᱦᱟ ᱛᱮᱫᱚ ᱚᱝᱠᱟ ᱵᱟᱲᱜᱮ ᱨᱮᱱᱟᱜ ᱠᱚ ᱥᱤᱱᱮᱫ ᱛᱟᱸᱦᱮᱱᱟ᱾ ᱱᱮᱛ ᱱᱮᱛᱟᱨ ᱫᱚ ᱩᱠᱩᱨ, ᱱᱮᱛᱟᱨ ᱫᱚ ᱡᱚᱛᱚ ᱡᱚᱛᱚ ᱨᱚᱠᱚ ᱨᱚᱠᱚᱢᱟᱜ ᱜᱮ ᱵᱟᱡᱟᱨ ᱠᱷᱚᱱ ᱜᱮᱠᱚ ᱠᱤᱨᱤᱧ ᱟᱹᱜᱩᱭᱮᱫᱟ᱾
ᱦᱳᱭ᱾ ᱵᱟᱝᱠᱷᱟᱱ ᱫᱚ ᱟᱲᱟᱜ ᱥᱟᱠᱟᱢ ᱵᱟᱲᱜᱮ ᱠᱚᱨᱮ ᱮᱢᱚᱱᱚᱜ ᱜᱮᱭᱟ ᱦᱮᱸ ᱥᱮ ᱚᱱᱟ ᱠᱚ᱾ ᱫᱚ ᱱᱟᱦᱟᱜ ᱵᱤᱱᱟᱹ ᱮᱨᱛᱮ ᱥᱮ ᱚᱱᱠᱟᱱᱟᱜ ᱢᱤᱫᱴᱤᱡ ᱵᱤᱱᱟᱹ ᱪᱟᱨᱟᱛᱮ ᱮᱢᱚᱱᱚᱜ-ᱟ ᱚᱱᱟ ᱠᱚ᱾ ᱛᱤᱠᱤ ᱵᱟᱲᱟ ᱠᱟᱛᱮᱜ ᱡᱚᱢ ᱞᱮᱠᱷᱟᱱ᱾ ᱵᱟᱝᱢᱟ ᱥᱮᱫᱟᱭ ᱦᱟᱯᱲᱟᱢ ᱠᱚᱠᱚ ᱞᱟᱹᱭᱮᱫ ᱛᱟᱦᱮᱱᱟ ᱱᱚᱣᱟ ᱠᱚ ᱟᱲᱟᱜ ᱥᱟᱠᱟᱢ ᱡᱚᱢᱛᱮᱫᱚ ᱱᱟᱦᱟᱜ ᱟᱵᱚᱣᱟᱜ ᱢᱟᱭᱟᱢ ᱥᱟᱨᱥᱟᱜ-ᱟ ᱥᱮ ᱚᱱᱠᱟᱱᱟᱜ ᱢᱤᱫᱴᱤᱡ ᱦᱚᱲᱢᱚ ᱨᱮ ᱨᱳᱜᱽ ᱟᱡᱟᱨ ᱢᱤᱫᱴᱤᱡ ᱵᱟᱝ ᱵᱚᱞᱚᱱᱟ᱾
ᱦᱮᱸ᱾ ᱦᱳᱭ
ᱟᱨᱮ
ᱟᱫᱚ ᱦᱚᱜ ᱚᱭ ᱡᱟᱦᱟᱸ ᱞᱮᱠᱟ ᱫᱩᱱᱭᱟᱹ ᱪᱟᱞᱟᱜ ᱠᱟᱱᱟ ᱚᱱᱠᱟ ᱪᱟᱞᱞᱟᱣ ᱦᱩᱭᱩᱜ ᱠᱟᱱ ᱛᱟᱵᱚᱱᱟ ᱤᱱᱟᱹ ᱵᱮᱜᱚᱨ ᱛᱚ ᱟᱨ ᱩ ᱩᱯᱟᱹᱭ ᱦᱚᱸ ᱵᱟᱹᱱᱩᱜ ᱛᱟᱵᱚᱱᱟ ᱛᱚᱵᱩᱣ ᱡᱟᱦᱟᱸ ᱛᱤᱱᱟᱹᱜ ᱴᱟ ᱵᱚᱱ ᱫᱟᱲᱮᱭᱟᱜ-ᱟ ᱟᱨᱠᱤ ᱱᱤᱡᱮ ᱱᱤᱡᱮ ᱥᱩᱥᱛᱷᱚ ᱛᱟᱦᱮᱱ ᱨᱮᱱᱟᱜ ᱵᱚᱱ ᱪᱮᱥᱴᱟᱭᱟ ᱱᱤᱡᱮ ᱵᱷᱟᱜᱮ ᱛᱟᱦᱮᱱ ᱨᱮᱱᱟᱜ ᱵᱚᱱ ᱪᱮᱥᱴᱟᱭᱟ᱾
ᱦᱳᱭ ᱟᱨ ᱵᱟᱝᱠᱷᱟᱱ ᱧᱮᱞ ᱞᱮᱠᱷᱟᱱ ᱢᱟ ᱱᱮᱛᱟᱨ ᱢᱟ ᱟᱵᱚ ᱥᱟᱱᱟᱢ ᱢᱟᱹᱱᱢᱤ ᱵᱚᱱ ᱵᱟᱰᱟᱭᱟ ᱡᱮ ᱟᱵᱚ ᱱᱚᱣᱟ ᱠᱚ ᱡᱚᱢ ᱧᱩ ᱛᱮᱱᱦᱟᱜ ᱟᱵᱚᱣᱟᱜ ᱟᱨ ᱢᱤᱜᱴᱤᱱ ᱦᱚᱲᱢᱚ ᱡᱤᱣᱤ ᱵᱟᱹᱲᱤᱡᱚᱜ ᱠᱟᱱᱟ, ᱮᱱᱛᱮ ᱨᱮᱦᱚᱸ ᱱᱦᱟᱜ ᱟᱵᱚ ᱱᱚᱣᱟ ᱠᱚ ᱡᱤᱱᱤᱥ ᱡᱚᱢ ᱵᱚᱰᱦᱮᱜ ᱠᱟᱱᱟ ᱵᱚᱱ ᱢᱮᱱᱫᱚ ᱚᱱᱮ ᱡᱮ ᱩᱱᱟᱹᱜ ᱥᱤᱵᱤᱞ ᱥᱚᱲᱚᱢ ᱥᱮ ᱟᱵᱚ ᱥᱟᱱᱟᱢ ᱢᱟᱹᱱᱢᱤ ᱵᱚᱱ ᱡᱚᱢᱟ ᱚᱱᱟᱛᱮ ᱱᱟᱦᱟᱜ ᱟᱵᱚ ᱦᱚᱸᱵᱚᱱ ᱡᱚᱢᱮᱫ ᱜᱮᱭᱟ᱾
ᱦᱮᱸ
ᱦᱮᱸ ᱟᱫᱚ ᱦᱚᱸ ᱢᱮᱱᱫᱟ ᱟᱹᱰᱤ ᱟᱭᱢᱟ ᱜᱮᱞᱟᱝ ᱨᱚᱯᱚᱲᱮᱱᱟ ᱥᱮ ᱟᱹᱰᱤ ᱟᱭᱢᱟ ᱟᱵᱮᱱ ᱥᱟᱶ ᱨᱚᱯᱚᱲ ᱠᱟᱛᱮ ᱨᱟᱹᱥᱠᱟᱹ ᱞᱤᱧ ᱵᱩᱡᱷᱟᱹᱣ ᱠᱮᱜ-ᱟ, ᱚᱱᱟᱛᱮ ᱟᱹᱰᱤ ᱟᱭᱢᱟ ᱥᱟᱨᱦᱟᱣ ᱞᱤᱧ ᱮᱢᱟᱵᱤᱱᱟ᱾
ᱦᱳᱭ ᱟᱵᱮᱱ ᱦᱚᱸ ᱥᱟᱨᱦᱟᱣ ᱟᱹᱰᱤ ᱠᱤᱪᱷᱩᱞᱤᱧ ᱵᱟᱲᱟᱭ ᱫᱟᱲᱮᱣᱟᱫᱟ ᱟᱵᱮᱱ ᱴᱷᱮᱱ ᱠᱷᱚᱱ᱾
ᱦᱳ ᱢᱟ ᱛᱟᱞᱮ ᱡᱚᱦᱟᱨ ᱜᱮ᱾